ᱟᱡᱚᱢ ᱧᱟᱢ ᱫᱟᱵᱤᱱ ᱟᱞᱤᱧᱟᱜ ᱠᱟᱛᱷᱟ
ᱱᱚᱸᱜᱼᱚᱭ ᱚᱲᱟᱜ ᱠᱚᱨᱮ ᱜᱮ
ᱱᱟᱯᱟᱭ ᱜᱮᱭᱟᱵᱤᱱ ᱛᱚ
ᱱᱟᱯᱟᱭ ᱜᱤ ᱱᱟᱯᱟᱭ ᱜᱮ ᱯᱩᱨᱟᱹᱴᱟ ᱜᱮ
ᱟᱫᱚ ᱡᱚᱢ ᱵᱟᱲᱟ ᱠᱮᱫᱟ ᱵᱤᱱ ᱥᱮ ᱟᱹᱣᱨᱤ
ᱵᱟ ᱵᱟ ᱮᱠᱷᱚᱱᱚ ᱵᱟᱹᱞᱤᱧ ᱡᱚᱢ ᱠᱟᱫᱟ ᱠᱤᱫᱩᱜ ᱡᱚᱢ ᱦᱩᱭᱩᱜ ᱞᱟᱹᱜᱤᱫ
ᱚᱱᱟ ᱠᱚᱜᱮᱞᱤᱧ ᱧᱮᱞᱮᱫ ᱠᱟᱱ ᱛᱟᱦᱮᱸᱱᱟ ᱥᱮ ᱦᱩᱭᱩᱜ ᱠᱟᱱᱟ ᱥᱮ ᱵᱟᱝ ᱦᱩᱭᱩᱜ ᱠᱟᱱᱟ
ᱱᱤᱭᱟᱹ ᱠᱚᱞ ᱫᱚ ᱦᱩᱭᱩᱜ ᱠᱟᱱ ᱜᱮᱭᱟ ᱠᱤ ᱢᱟᱱᱮ ᱟᱨ ᱠᱚᱞ ᱨᱮᱱᱟᱜ ᱚᱯᱥᱮᱱ ᱫᱚ ᱵᱟᱠᱚ ᱮᱢ ᱟᱠᱟᱫ ᱛᱤᱧᱟᱹ ᱮᱠᱷᱚᱱᱚ
ᱟᱫᱚ ᱱᱤᱝᱠᱟᱹ ᱱᱤᱝᱠᱟᱹ ᱛᱮᱜᱮ ᱦᱩᱭᱩᱜᱼᱟ ᱴᱷᱤᱠᱜᱮᱭᱟ
ᱦᱩᱸ ᱟᱨ ᱤᱧᱦᱚᱸ ᱚᱱᱟᱜᱤᱧ ᱢᱟᱱᱮ ᱛᱷᱚᱲᱟᱧ ᱜᱩᱱᱟᱹᱱᱚᱜ ᱠᱟᱱ ᱛᱟᱦᱮᱸᱱᱟ ᱡᱮ ᱚᱞ ᱦᱚᱸ ᱵᱚᱞᱚᱜᱼᱟ ᱥᱮ ᱵᱟᱝ ᱵᱚᱞᱚᱜᱼᱟ
ᱚᱠᱚᱭ ᱠᱚᱣᱟᱜ ᱢᱟᱱᱮ ᱨᱮᱡᱤᱥᱴᱨᱮᱥᱚᱱ ᱠᱚ ᱦᱩᱭ ᱠᱟᱱᱟ ᱯᱨᱳᱯᱷᱟᱤᱞ ᱨᱮᱡᱤᱥᱴᱨᱮᱥᱚᱱ ᱡᱟᱦᱟᱸ ᱫᱚ ᱦᱩᱭᱩᱜ ᱠᱟᱱᱟ ᱥᱮ
ᱦᱮᱸ ᱦᱮᱸ
ᱮᱵᱟᱨ ᱴᱟᱥᱠ ᱠᱚ ᱵᱟᱠᱚ ᱮᱢᱟᱵᱮᱱ ᱠᱷᱟᱱ ᱠᱚᱞ ᱠᱚᱫᱚ ᱵᱟᱝ ᱵᱚᱞᱚᱱᱟ
ᱦᱮᱸ ᱚᱱᱟᱜᱮ ᱴᱟᱠᱟᱥ ᱜᱮ ᱵᱟᱝ ᱧᱟᱢᱚᱜ ᱠᱟᱱᱟ ᱡᱮ ᱡᱟᱦᱟᱱᱟᱜ ᱮᱢ ᱠᱟᱹᱢᱤᱭᱟ ᱚᱱᱟ ᱨᱮᱱᱟᱜ
ᱵᱟᱝ ᱚᱱᱟ ᱫᱚ ᱴᱟᱥ ᱠᱚᱫᱚ ᱴᱟᱥ ᱦᱮᱡ ᱠᱟᱱ ᱛᱮᱜᱮ ᱛᱚ ᱠᱚᱞ ᱦᱩᱭᱩᱜ ᱠᱟᱱᱟ ᱵᱟᱝᱠᱷᱟᱱ ᱫᱚ ᱪᱤᱠᱟᱹᱛᱮ ᱥᱩᱡᱳᱜᱽ ᱫᱚᱵᱤᱱ ᱧᱟᱢᱟ
ᱦᱩ ᱟᱫᱚ ᱦᱚᱸᱜᱼᱚᱭ ᱦᱩᱭᱩᱜ ᱠᱟᱱ ᱜᱮᱭᱟ ᱛᱚ ᱛᱚ ᱢᱚᱡᱽ ᱜᱮ ᱵᱩᱡᱷᱟᱹᱜ ᱠᱟᱱᱟ ᱡᱮ ᱵᱟᱝ ᱦᱩᱭᱩᱜ ᱠᱟᱱ ᱜᱮᱭᱟ ᱥᱟᱹᱨᱤ ᱜᱮ
ᱵᱟᱲᱟᱝ ᱵᱟᱝ ᱦᱩᱭᱩᱜᱼᱟ ᱟᱞᱮ ᱠᱚᱞᱮ ᱠᱟᱹᱢᱤᱭᱮᱫᱟ ᱟᱞᱤᱧ ᱦᱚ ᱚᱱᱟ ᱵᱟᱨᱥᱤᱧ ᱜᱟᱱ ᱜᱮᱞᱤᱧ ᱠᱟᱹᱢᱤ ᱮᱫᱟ ᱴᱷᱤᱠᱜᱮᱭᱟ᱾
ᱚ ᱟᱪᱪᱷᱟ ᱟᱪᱪᱷᱟ ᱚ ᱚᱠᱟ ᱨᱮᱱ ᱠᱟᱱᱟᱢ ᱛᱚᱵᱮ ᱟᱢ ᱫᱚ?
ᱛᱚ ᱱᱚᱝᱠᱟᱱᱟᱜ ᱫᱚ ᱟᱹᱞᱤᱧ ᱫᱚ ᱱᱚᱶ ᱵᱮᱝᱜᱚᱞ ᱯᱚᱱᱚᱛ ᱨᱤᱱᱤᱡ ᱠᱟᱱ ᱜᱮᱭᱟᱧ ᱥᱟᱺᱜᱤᱧ ᱨᱮ ᱴᱷᱤᱠ ᱜᱮᱭᱟ ᱛᱟᱞᱦᱮ ᱟᱵᱚᱱᱟᱜ ᱨᱚᱲ ᱠᱚᱦᱟ ᱢᱤᱫ ᱜᱮ ᱛᱟᱵᱚᱱᱟ
ᱦᱮᱸ ᱢᱤᱫ ᱜᱤ ᱢᱤᱫ ᱜᱤ ᱟᱫᱚᱢ ᱟᱫᱚᱢ ᱡᱟᱜᱟ ᱫᱚ ᱛᱷᱚᱲᱟ ᱵᱷᱮᱜᱟᱨ ᱧᱚᱜ ᱜᱮ
ᱦᱮᱸ ᱦᱮᱸ ᱠᱟᱹᱴᱤᱡ ᱠᱟᱹᱴᱤᱡ ᱫᱚ ᱦᱳᱭᱛᱚ ᱠᱟᱹᱴᱤᱡ ᱪᱟᱞᱟᱜ ᱵᱷᱮᱜᱟᱨ ᱵᱷᱮᱜᱟᱨ ᱠᱟᱹᱴᱤᱡ ᱟᱸᱡᱚᱢᱚᱜᱼᱟ ᱴᱟᱦᱤᱨ ᱧᱚᱜ ᱟᱸᱡᱚᱢᱼᱟ ᱟᱨ ᱠᱤ ᱛᱟᱦᱚᱹᱞᱮ ᱟᱯᱮ ᱥᱮᱫ ᱠᱚᱫᱚ ᱛᱟᱦᱚᱞᱮ ᱦᱩᱲᱩ ᱠᱚᱫᱚ ᱯᱮ ᱨᱚᱦᱚᱭ
ᱵᱟ ᱵᱟ ᱯᱷᱚᱱ ᱟᱢᱟᱭ ᱦᱟᱜ ᱟᱯᱷᱚᱨ ᱫᱟᱞᱮ ᱦᱟᱜ᱾
ᱚ ᱟᱯᱷᱚᱨ ᱫᱟᱯᱮ ᱵᱟᱝ ᱟᱞᱮ ᱠᱚᱫᱚ ᱚᱱᱠᱟ ᱫᱚ ᱵᱟᱝ ᱛᱚᱞᱟ ᱦᱩᱲᱩ ᱞᱮ ᱜᱤᱰᱤᱭᱟ ᱟᱫᱚ ᱛᱚᱞᱟ ᱜᱟᱹᱪᱷᱤ ᱦᱩᱭᱩᱜᱼᱟ᱾ ᱟᱫᱚ ᱚᱱᱟ ᱜᱮ ᱟ
ᱚ ᱟᱞᱮ ᱫᱚ ᱞᱚᱥᱚᱫ ᱮᱫᱟᱞᱮ ᱠᱷᱮᱛ ᱯᱷᱚᱲᱟ ᱛᱟᱨᱯᱚᱨ
ᱦᱳᱭ ᱟᱞᱮ ᱫᱚ ᱚᱝᱠᱟ ᱟᱫᱚ ᱟᱯᱮ ᱛᱤᱱ ᱫᱷᱟᱶ ᱯᱮ ᱪᱟᱥ
ᱵᱮᱝᱜᱚᱞ ᱨᱮᱫᱚ ᱚᱠᱟ ᱡᱮᱹᱞᱟ?
ᱟᱞᱮ ᱫᱚ ᱢᱤᱫᱫᱤᱱᱯᱩᱨ ᱥᱮᱫ
ᱢᱮᱫᱱᱤᱯᱩᱨ ᱪᱮ ᱢᱮᱫᱱᱤᱯᱩᱨ ᱥᱤ
ᱦᱮᱸ ᱢᱮᱫᱫᱤᱱᱯᱩᱨ
ᱚ ᱢᱮᱫᱽᱱᱤᱯᱩᱨ ᱠᱚᱨᱮ ᱚᱱᱛᱮ ᱪᱟᱞᱟᱣ ᱵᱟᱲᱟ ᱦᱚ ᱦᱩᱭᱩᱜ ᱜᱮᱭᱟ᱾
ᱱᱚᱝᱠᱟᱱᱟᱜ ᱢᱟ ᱱᱚᱰᱮ ᱵᱟᱠᱚ ᱨᱚᱯᱚᱲᱟ ᱚᱱᱟ ᱫᱚ ᱦᱟᱸᱜ ᱮᱴᱟᱜ ᱮᱴᱟᱜ ᱥᱮᱫ ᱠᱟᱛᱮᱜ ᱞᱟᱝ ᱨᱚᱯᱚᱲᱟ ᱴᱷᱤᱠ ᱜᱮᱭᱟ᱾
ᱦᱩ
ᱛᱟᱞᱟ ᱛᱮᱫᱚ ᱱᱤᱝᱠᱟᱹ ᱫᱚ ᱨᱚᱯᱚᱲ ᱵᱟᱭ ᱜᱟᱱᱚᱜ ᱛᱟᱵᱚᱱᱟ
ᱚᱱᱟ ᱠᱟᱱ ᱜᱮᱭᱟ ᱟᱵᱚ ᱫᱚ ᱱᱤᱭᱟᱹ ᱫᱚ ᱟᱞᱟᱫᱟ ᱞᱟᱹᱜᱤᱫ ᱠᱚ ᱟᱨᱠᱤ ᱩᱱᱠᱩ ᱫᱚᱠᱚ ᱠᱟᱹᱢᱤ ᱞᱟᱹᱜᱤᱫ ᱠᱚ ᱮᱢ ᱠᱟᱫ ᱵᱚᱱᱟ᱾
ᱦᱳᱭ ᱟᱫᱚ ᱛᱟᱦᱚᱞᱮ ᱟᱯᱮ ᱥᱮᱫ ᱫᱚᱯᱮ ᱵᱟᱦᱟᱭ ᱮᱱᱟ ᱯᱮ ᱥᱮ ᱢᱟᱜᱽᱢᱚᱬᱮ ᱮᱱᱟ ᱯᱮ
ᱦᱮᱸ ᱢᱟᱜ ᱢᱚᱬᱮ
ᱟᱪᱪᱷᱟ ᱴᱷᱤᱠ ᱜᱮᱭᱟ ᱵᱚᱸᱜᱟ ᱵᱩᱨᱩ ᱪᱮᱫ ᱠᱟ ᱦᱩᱭ ᱮᱱ ᱛᱟᱯᱮᱭᱟ ᱵᱷᱟᱜᱮ ᱜᱮ
ᱦᱩ ᱫᱚ ᱪᱟᱞᱟᱣ ᱵᱟᱲᱟ ᱦᱩᱭ ᱞᱮᱱ ᱜᱮᱭᱟ ᱱᱚᱱᱛᱮ ᱤᱭᱟ ᱨᱮ ᱫᱩᱨᱹᱜᱟᱯᱩᱨ ᱚᱸᱰᱮ ᱦᱚᱸ ᱢᱤᱫᱴᱮᱱ ᱢᱟᱜ ᱢᱚᱬᱮ ᱠᱚ ᱥᱟᱯᱲᱟᱣᱟ ᱟᱯᱮ ᱥᱮᱫ ᱚᱱᱛᱮ?
ᱟᱞᱮᱥᱮᱫ ᱦᱚ ᱢᱚᱴᱟᱢᱩᱴᱤ ᱮ ᱢᱟᱜ ᱢᱚᱬᱮ ᱱᱟᱞᱮ ᱱᱮᱥ ᱫᱚ᱾
ᱚ ᱟᱪᱪᱷᱟ ᱱᱤᱭᱟᱹ ᱡᱚᱢ ᱵᱟᱲᱟ ᱠᱚᱫᱚ ᱦᱩᱭ ᱱᱟᱥᱮ ᱵᱟᱝ? ᱚ ᱟᱪᱪᱷᱟ
ᱟᱫᱚ ᱟᱯᱮ ᱥᱮᱫ ᱫᱚ ᱯᱚᱨᱚᱵᱽ ᱫᱚ ᱚᱠᱟ ᱞᱮᱠᱟᱱᱟᱜ ᱠᱚ ᱦᱩᱭᱩᱜ ᱠᱟᱱᱟ ᱢᱟᱨᱟᱝ ᱯᱚᱨᱚᱵᱽ ᱠᱚᱫᱚ
ᱢᱟᱨᱟᱝ ᱯᱚᱨᱚᱵᱽ ᱵᱟᱠᱷᱨᱟ ᱫᱚ ᱚᱱᱮ ᱥᱚᱦᱟᱹᱨᱟᱭ ᱜᱮ
ᱥᱚᱦᱨᱟᱭ ᱜᱮ ᱢᱟᱨᱟᱝᱟ ᱵᱟᱝ ᱟ ᱱᱚᱣᱟ ᱢᱟ ᱦᱟᱹᱛᱤ ᱞᱮᱠᱟᱱ ᱯᱚᱨᱚᱵᱽ
ᱦᱮᱸ ᱪᱮᱫ ᱞᱮᱠᱟ ᱦᱚᱨᱚᱵᱽ ᱟᱸᱫᱚ ᱚᱱᱟᱜᱮ ᱢᱟᱲᱟᱝ ᱫᱚ ᱥᱚᱨᱦᱟᱭ ᱜᱮ
ᱟᱫᱚ ᱦᱟᱹᱛᱤ ᱞᱮᱠᱟᱱ ᱯᱚᱨᱚᱵᱽ ᱫᱚ ᱦᱟᱹᱛᱤ ᱞᱮᱠᱟ ᱜᱮ ᱢᱟᱱᱟᱣ ᱵᱟᱛᱟᱣ ᱦᱩᱭᱩᱜ ᱛᱟᱵᱚᱱᱟ
ᱦᱮᱸ ᱮᱠᱫᱚᱢ ᱮᱠᱫᱚᱢ
ᱟᱫᱚ ᱥᱮᱪᱮᱫ ᱵᱟᱠᱷᱨᱟ ᱛᱮᱫᱚ ᱟᱫᱚ ᱛᱤᱱ ᱥᱟᱜᱤᱧ ᱵᱤᱱ ᱥᱮᱪᱮᱫ ᱠᱟᱱᱟ ᱟᱹᱵᱤᱱ ᱫᱚ ᱻ
ᱥᱮᱪᱮᱫ ᱵᱟᱠᱷᱨᱟ ᱛᱮᱫᱚ ᱮᱠᱷᱚᱱ ᱠᱚᱞᱮᱡᱽ ᱨᱮ ᱪᱟᱞᱟᱜ ᱠᱟᱱᱟ ᱢᱮᱠᱟᱱᱤᱠᱮᱞ ᱤᱧᱡᱤᱱᱤᱭᱟᱨ ᱟᱭ ᱴᱤ ᱟᱭ
ᱻ ᱟᱪᱪᱷᱟ ᱴᱷᱤᱠ ᱜᱮᱭᱟ ᱮᱠᱪᱩᱭᱮᱞᱤ ᱵᱟᱢ ᱥᱮᱴᱮᱨ ᱞᱮᱱᱠᱷᱟᱱ ᱫᱚ ᱪᱤᱠᱟᱹᱛᱮ ᱟᱜᱚᱪ ᱟᱢ
ᱦᱮᱸ ᱦᱮᱸ ᱮᱠᱷᱚᱱ ᱮᱠᱷᱚᱱᱮ ᱥᱴᱩᱰᱮᱱᱴ ᱞᱟᱭᱤᱯᱷ ᱨᱮᱜᱮ ᱪᱟᱞᱟᱜ ᱠᱟᱱᱟ
ᱚᱞᱚᱜ ᱯᱟᱲᱦᱟᱜ ᱫᱚ ᱞᱟᱹᱠᱛᱤ ᱠᱟᱱ ᱛᱟᱵᱚᱱᱟ ᱟᱵᱚᱱᱟᱜ ᱥᱟᱱᱟᱢ ᱢᱟᱱᱢᱤ ᱛᱮᱜᱮ ᱵᱟᱢ ᱥᱮᱴᱮᱫ ᱞᱮᱱᱠᱷᱟᱱ ᱵᱟᱢ ᱪᱮᱸᱜᱟᱣ ᱞᱮᱱᱠᱷᱟᱱ ᱪᱤᱠᱟᱹ ᱛᱮᱫᱚ ᱦᱟᱯᱮᱱ ᱫᱤᱱ ᱨᱮᱱ ᱛᱟᱲᱟᱢ ᱵᱟᱹᱲᱛᱤᱭᱟ ᱵᱟᱝᱟ
ᱦᱮᱸ ᱟᱵᱚ ᱨᱮᱱ ᱡᱟ ᱠᱷᱚᱱ ᱫᱚ ᱡᱮᱱᱟᱨᱮᱥᱚᱱ ᱨᱮ ᱥᱟᱱᱛᱟᱲ ᱦᱚᱲ ᱫᱚ ᱚᱞ ᱥᱮᱫ ᱜᱮ ᱵᱟᱠᱚ ᱪᱟᱞᱟᱜᱼᱟ ᱪᱟᱞᱟᱣ ᱞᱟᱹᱜᱤᱫᱚᱜ ᱠᱟᱱᱟ ᱮᱠᱮᱱ ᱢᱮᱞᱟ ᱠᱷᱮᱞᱟ ᱥᱟᱱᱥᱮᱱ ᱯᱟᱛᱟ ᱴᱟᱺᱰᱤ
ᱟᱫᱚ ᱠᱟᱹᱴᱤᱡ ᱟᱫᱚ ᱢᱤᱫᱴᱤᱡ ᱴᱚᱯᱤᱠ ᱧᱮᱞᱟ ᱨᱚᱯᱚᱲ ᱞᱮᱱ ᱜᱮ ᱪᱮᱫ ᱜᱮ
ᱦᱮᱸ ᱦᱮᱸ ᱦᱮᱸ ᱮᱠᱫᱚᱢ ᱮᱠᱫᱚᱢ
ᱟᱪᱪᱷᱟ ᱱᱚᱜᱼᱚᱭ ᱡᱮ ᱟᱵᱚ ᱥᱟᱶᱛᱟ ᱛᱟᱞᱟᱨᱮ ᱱᱚᱜᱼᱚᱭ ᱡᱮ ᱦᱟᱺᱰᱤ ᱠᱚ ᱯᱟᱹᱣᱟᱹ ᱠᱚᱫᱚ ᱫᱚᱢᱮ ᱜᱮ ᱞᱮᱛᱟᱲ ᱜᱮ ᱦᱮᱱᱟᱜ ᱛᱟᱵᱚᱱ ᱫᱚ ᱦᱟᱴ ᱠᱚᱨᱮ ᱠᱚᱨᱮ ᱯᱟᱛᱟ ᱠᱚᱨᱮ ᱫᱚᱣᱟ ᱫᱚ ᱦᱟᱯᱮᱱ ᱫᱤᱱᱮ ᱛᱤᱱᱟᱹᱜ ᱵᱩᱜᱤ ᱜᱮᱭᱟ ᱥᱮ ᱵᱟᱹᱲᱤᱡ ᱜᱮᱭᱟ ᱠᱟᱹᱴᱤᱡ
ᱵᱟᱵᱟ ᱯᱩᱨᱟᱹ ᱛᱮᱜᱮ ᱵᱟᱹᱲᱤᱡ ᱜᱮᱭᱟ ᱪᱮᱫᱟᱜ ᱥᱮ ᱱᱤᱭᱟᱹ ᱠᱚᱨᱮ ᱟᱵᱚᱨ ᱨᱮᱱ ᱠᱟᱹᱴᱤᱡ ᱠᱟᱹᱴᱤᱡ ᱜᱤᱫᱽᱨᱟᱹ ᱠᱚᱦᱚᱸ ᱮᱢᱚᱱ ᱠᱚ ᱪᱮᱫ ᱮᱫᱟ ᱢᱟᱱᱮ ᱩᱰᱩᱝ ᱦᱚᱸ ᱟᱹᱰᱤ ᱢᱩᱥᱠᱤᱞ ᱜᱮᱭᱟ ᱟᱨ ᱵᱟᱹᱦᱩ ᱵᱤᱴᱤ ᱢᱤᱫ ᱥᱮᱫ ᱠᱷᱚᱱᱭ ᱫᱟᱞ ᱡᱮ ᱩᱱᱤ ᱦᱚᱲ ᱵᱟᱝ ᱮᱢ ᱵᱩᱡᱷᱟᱹᱣ ᱦᱚᱪᱚ ᱫᱮᱭᱟ ᱡᱮ ᱚᱱᱠᱟ ᱫᱚ ᱟᱞᱚᱢ ᱠᱟᱹᱢᱤ ᱱᱟ ᱠᱚ ᱫᱚ ᱵᱟᱹᱲᱤᱡ ᱠᱟᱹᱢᱤ ᱠᱟᱱᱟ ᱠᱟᱱᱟ
ᱦᱩᱸ
ᱮᱵᱟᱨ ᱯᱟᱛᱟ ᱠᱷᱮᱞᱟ ᱦᱚᱸᱠᱚ ᱪᱟᱞᱟᱜ ᱠᱟᱱ ᱜᱮᱭᱟ ᱚᱸᱰᱮ ᱡᱚᱠᱷᱚᱱ ᱦᱟᱺᱰᱤ ᱠᱚ ᱟᱹᱠᱷᱤᱨᱤᱧ ᱮᱫᱟ ᱚᱱᱟ ᱞᱟᱹᱜᱤᱫ ᱛᱮᱜᱮ ᱛᱚ ᱟᱭᱢᱟ ᱠᱤᱪᱷᱩ ᱠᱩᱲᱤᱼ ᱠᱚᱲᱟ ᱮᱢᱚᱱ ᱞᱚᱥᱚᱫ ᱠᱚᱨᱮ ᱥᱮ ᱤᱭᱟᱹ ᱠᱚᱨᱮ ᱠᱚ ᱮᱱᱮᱡ ᱠᱟᱱᱟ
ᱦᱮᱸ
ᱟᱨ ᱯᱩᱣᱨᱟᱹ ᱨᱮᱫᱚ ᱦᱟᱺᱰᱤ ᱨᱮᱫᱚ ᱫᱚᱥ ᱛ ᱵᱟᱵᱚᱱ ᱮᱢ ᱫᱟᱲᱮᱭᱟᱜᱼᱟ ᱜᱚᱼᱵᱟᱵᱟ ᱴᱷᱮᱱ ᱫᱚ ᱠᱤᱪᱷᱩ ᱠᱟᱱᱟ ᱚᱱᱟ ᱫᱚ
ᱮᱠᱫᱚᱢ ᱥᱟᱹᱨᱤ ᱠᱟᱛᱷᱟ
ᱡᱮ ᱜᱚᱼᱵᱟᱵᱟ ᱦᱚᱸ ᱚᱱᱠᱟ ᱥᱤᱠᱷᱱᱟᱹᱛ ᱵᱟᱠᱚ ᱮᱢᱟ ᱠᱚ ᱠᱷᱟᱡ ᱩᱱᱤ ᱜᱤᱫᱽᱨᱟᱹ ᱦᱚᱸ ᱥᱮ ᱦᱟᱱᱛᱮ ᱜᱮᱭ ᱪᱟᱞᱟᱜᱼᱟ
ᱦᱮᱸ
ᱵᱟᱝ ᱟ ᱥᱮ
ᱦᱮᱸ
ᱟᱵᱚ ᱡᱮᱢᱚᱱ ᱠᱷᱮᱛ ᱵᱚᱱ ᱥᱤᱭᱟ ᱰᱟᱝᱨᱟ ᱡᱩᱫᱤ ᱵᱟᱢ ᱢᱮᱛᱟᱜ ᱠᱷᱟᱱ ᱡᱮ ᱚᱱᱛᱮ ᱫᱚ ᱟᱞᱚᱢ ᱪᱟᱞᱟᱜᱼᱟ ᱩᱱᱤᱭ ᱰᱟᱝᱨᱟ ᱫᱚᱭ ᱚᱨ ᱛᱟᱵ ᱤᱫᱤ
ᱮᱠᱫᱚᱢ ᱥᱟᱹᱨᱤ ᱠᱟᱛᱷᱟ ᱯᱟᱹᱨᱠᱟᱹᱣ ᱦᱩᱭᱩᱜᱼᱟ
ᱦᱮᱸ ᱟᱨ ᱩᱱᱤ ᱰᱟᱝᱨᱟ ᱡᱩᱫᱤ ᱢᱮᱛᱟᱭ ᱠᱷᱟᱱ ᱡᱮ ᱟᱹᱪᱩᱨᱚᱜ ᱢᱮ ᱩᱱᱤ ᱫᱚ ᱴᱷᱤᱠ ᱟᱡ ᱛᱮᱜᱮ ᱟᱹᱪᱩᱨᱚᱜᱼᱟ ᱛᱚᱠᱷᱚᱱ
ᱴᱷᱤᱠ
ᱻ ᱟᱨ ᱟᱵᱚᱣᱟᱜ ᱥᱟᱱᱛᱟᱞ ᱥᱚᱢᱟᱡᱽ ᱨᱮᱱᱟᱜ ᱢᱟᱨᱟᱝ ᱢᱟᱱᱮ ᱵᱟᱹᱲᱤᱡ ᱨᱮᱱᱟᱜ ᱠᱟᱨᱚᱱ ᱫᱚ ᱚᱱᱟᱜᱮ ᱢᱮᱱ ᱜᱟᱱᱚᱜᱼᱟ ᱮ ᱯᱩᱨᱟᱹ ᱛᱮᱫᱚ ᱵᱟᱝ ᱠᱤᱱᱛᱩ ᱵᱤᱥᱮᱥ ᱠᱚᱨᱮ ᱚᱱᱟᱜᱮ ᱢᱮᱱ ᱜᱟᱱᱚᱜᱼᱟ ᱡᱮ ᱦᱟᱺᱰᱤ ᱯᱟᱹᱣᱨᱟᱹ ᱠᱷᱟᱹᱛᱤᱨ ᱛᱮᱜᱮ ᱵᱮᱥᱤ ᱫᱚ ᱵᱟᱹᱲᱤᱡᱚᱜ ᱠᱟᱱᱟ
ᱦᱩᱸ ᱦᱩᱸ ᱟᱫᱚ ᱟᱵᱚᱨᱮᱱ ᱟᱹᱜᱤᱞ ᱦᱟᱯᱲᱟᱢ ᱠᱚᱢᱟ ᱱᱚᱣᱟ ᱫᱚ ᱵᱚᱸᱜᱟ ᱵᱩᱨᱩ ᱥᱩᱢᱩᱝ ᱞᱟᱹᱜᱤᱫ ᱜᱮ ᱵᱮᱵᱚᱦᱟᱨ ᱞᱟᱹᱜᱤᱫ ᱠᱚ ᱞᱟᱹᱭᱟ ᱵᱚᱱ ᱛᱟᱦᱮᱸᱫ
ᱦᱩᱸ
ᱢᱮᱱᱠᱷᱟᱱ ᱱᱤᱛᱚᱜ ᱡᱟᱦᱟᱸ ᱟᱵᱚ ᱡᱟᱭᱜᱟ ᱨᱮᱵᱚᱱ ᱥᱮᱴᱮᱨ ᱟᱠᱟᱱᱟ ᱱᱚᱣᱟ ᱢᱟ ᱵᱚᱸᱜᱟ ᱢᱟ ᱵᱩᱨᱩ ᱢᱟᱛᱚ ᱠᱚ ᱵᱚᱞᱚᱜ ᱠᱟᱱ ᱜᱮᱭᱟ ᱚᱱᱟ ᱥᱟᱶᱛᱮ ᱟᱵᱚ ᱟᱵᱚ ᱞᱮᱠᱟᱱ ᱠᱚ ᱟᱵᱚ ᱦᱚᱸᱵᱚᱱ ᱧᱩᱛ ᱛᱩᱭᱞᱚᱜ ᱠᱟᱱᱟ
ᱚᱱᱟᱜᱮ
ᱟᱫᱚ ᱚᱱᱟ ᱫᱚ ᱡᱟᱦᱟᱸᱨᱮ ᱞᱟᱹᱠᱛᱤᱭᱟ ᱚᱸᱰᱮ ᱜᱮ ᱞᱟᱜᱟᱣ ᱞᱮᱠᱷᱟᱱ ᱜᱮ ᱱᱟᱯᱟᱭ ᱡᱚᱜᱼᱟ ᱱᱟᱯᱟᱭᱚᱜᱼᱟ ᱟᱨᱠᱤ ᱚᱱᱟ ᱠᱷᱚᱱᱟᱜ ᱡᱩᱫᱤ ᱟᱢ ᱫᱚ ᱚᱱᱟ ᱫᱚ ᱵᱚᱸᱜᱟ ᱴᱷᱟᱱ ᱨᱮᱱᱟᱜ ᱡᱤᱱᱤᱥ ᱠᱟᱱᱟ ᱟᱢ ᱡᱩᱫᱤ ᱚᱲᱟᱜ ᱛᱮ ᱡᱚᱫᱤᱢ ᱚᱱᱟᱢ ᱜᱚᱦᱚᱲ ᱟᱹᱜᱩ ᱡᱚᱦᱚᱜᱼᱟ ᱛᱟᱦᱚᱞᱮ ᱚᱱᱟ ᱫᱚ ᱚᱲᱟᱜ ᱵᱚᱸᱜᱟ ᱦᱚᱸᱛᱚ ᱟᱹᱲᱤᱥᱚᱜ ᱛᱟᱢᱟ ᱥᱟᱹᱨᱤ ᱵᱟᱝ
ᱮᱵᱟᱨ ᱚᱱᱟ ᱫᱚ ᱠᱟᱛᱷᱟ ᱛᱮᱫᱚ ᱥᱟᱹᱨᱤ ᱠᱟᱱ ᱜᱮᱭᱟ ᱡᱮ ᱵᱚᱸᱜᱟ ᱵᱩᱨᱩ ᱞᱟᱹᱜᱤᱫ ᱛᱮ ᱟᱵᱟᱨ ᱡᱩᱫᱤ ᱵᱚᱸᱜᱟ ᱵᱩᱨᱩ ᱡᱩᱫᱤ ᱢᱮᱱ ᱠᱮᱭᱟ ᱡᱮ ᱱᱤᱭᱟᱹ ᱫᱚ ᱯᱨᱚᱥᱟᱫ ᱠᱟᱱᱟ ᱧᱩ ᱡᱚᱛᱚ ᱦᱚᱲ ᱜᱮ ᱧᱩ ᱜᱟᱱᱚᱜᱼᱟ ᱛᱚᱵᱩ ᱛᱚᱵᱮ ᱟᱵᱚ ᱚᱲᱟᱜ ᱵᱟᱠᱷᱨᱟ ᱨᱮᱱ ᱜᱚᱜᱚ ᱵᱤᱴᱤ ᱠᱚ ᱫᱚ ᱪᱮᱫᱟᱜ ᱧᱩ ᱵᱟᱨᱚᱱ ᱜᱮᱭᱟ
ᱵᱟᱝᱟ ᱥᱮ
ᱩᱱᱠᱩ ᱫᱚ ᱩᱱᱟᱹᱜᱴᱟᱜ ᱵᱟᱠᱚ ᱪᱟᱦᱟᱣᱟ ᱱᱚᱣᱟ ᱠᱚᱫᱚ
ᱦᱮᱸ ᱮᱵᱟᱨ ᱡᱮᱢᱚᱱ ᱠᱚ ᱱᱤᱭᱚᱢ ᱟᱠᱟᱫ ᱥᱮ ᱱᱤᱭᱚᱢ ᱩᱯᱚᱨ ᱜᱮ
ᱟᱫᱚ ᱟᱯᱮ ᱚᱲᱟᱜ ᱥᱩᱨ ᱠᱚᱨᱮ ᱵᱤᱨᱼᱵᱩᱨᱩ ᱠᱚᱦᱚᱸ ᱢᱮᱱᱟᱜ ᱟᱥᱮ
ᱦᱩᱸ ᱵᱤᱨᱼᱵᱩᱨᱩ ᱢᱮᱱᱟᱜ ᱜᱮᱭᱟ
ᱵᱤᱨ ᱵᱩᱨᱩ ᱯᱮ ᱪᱟᱞᱟᱜ ᱜᱮᱭᱟ ᱱᱟᱱᱟ ᱛᱩᱢᱟᱹᱞ
ᱟᱞᱮ ᱫᱚ ᱱᱚᱱᱚᱛ ᱠᱷᱚᱡ ᱫᱚ ᱛᱷᱚᱲᱟ ᱜᱟᱱ ᱥᱟᱺᱜᱤᱧ ᱧᱚᱜ ᱜᱮᱭᱟ ᱪᱟᱨ ᱯᱟᱸᱪ ᱠᱤᱞᱳᱢᱤᱴᱟᱨ
ᱴᱷᱤᱠ ᱜᱮᱭᱟ ᱟᱫᱚ ᱟᱛᱳ ᱚᱲᱟᱜ ᱨᱮᱱ ᱠᱚᱲᱟ ᱜᱤᱫᱽᱨᱟᱹ ᱠᱚ ᱥᱮᱸᱫᱽᱨᱟ ᱠᱟᱨᱠᱟ ᱠᱚᱯᱮ ᱥᱮᱱᱚᱜ ᱜᱮᱭᱟ?
ᱦᱩᱸ ᱦᱩᱸ ᱪᱟᱞᱟᱣ ᱜᱮ ᱪᱟᱞᱟᱣ ᱜᱮ᱾
ᱟ ᱴᱷᱤᱠ ᱜᱮᱭᱟ ᱟᱨ ᱥᱮᱸᱫᱽᱨᱟ ᱫᱚ ᱟᱵᱚ ᱫᱷᱚᱨᱚᱢ ᱨᱮᱭᱟᱜ ᱡᱤᱱᱤᱥ ᱠᱟᱱᱟ ᱛᱚ ᱟᱵᱚ ᱥᱟᱶ ᱛᱟ ᱵᱟᱧᱪᱟᱣ ᱞᱟᱹᱜᱤᱫ ᱛᱮ ᱟᱯᱱᱟ ᱡᱟᱹᱛᱤᱭᱟᱹᱨᱤ ᱥᱟᱯᱟᱵ ᱡᱩᱜᱽ ᱡᱩᱜᱽ ᱥᱟᱵ ᱫᱚᱦᱚᱭ ᱞᱟᱹᱜᱤᱫ ᱛᱮᱜᱮ ᱱᱚᱣᱟ ᱫᱚ ᱢᱤᱜᱴᱤᱝ ᱦᱟᱯᱲᱟᱢ ᱠᱚ ᱢᱤᱴᱤᱝ ᱠᱟᱹᱢᱤᱦᱚᱨᱟ ᱠᱚ ᱥᱟᱵ ᱫᱚᱦᱚ ᱚᱴᱚᱣ ᱠᱟᱫᱟ᱾
ᱦᱩᱸ
ᱟᱫᱚ ᱚᱱᱠᱟᱜᱮ ᱟᱵᱚ ᱫᱚ ᱥᱮᱸᱫᱽᱨᱟ ᱠᱟᱨᱠᱟ ᱵᱚᱱ ᱥᱮᱱᱚᱜᱼᱟ ᱥᱟᱶᱛᱮ ᱚᱸᱰᱮᱱᱟᱜ ᱡᱟᱦᱟᱸ ᱨᱟᱱ ᱢᱩᱨᱜᱟᱹᱱ ᱠᱚ ᱫᱟᱨᱮ ᱱᱟᱹᱲᱤ ᱠᱚ ᱡᱟᱦᱟᱸᱟᱱᱟᱜ ᱦᱮᱱᱟᱜᱼᱟ ᱚᱱᱟ ᱠᱚᱦᱚᱸ ᱥᱟᱶ ᱛᱚᱨᱟᱭᱟ᱾ ᱥᱮ ᱵᱟᱝ ᱦᱮᱸ ᱛᱚᱵᱮ ᱛᱚ ᱚᱱᱟ ᱠᱚ ᱟᱹᱜᱩ ᱠᱟᱛᱮᱫ ᱡᱟᱦᱟᱸ ᱦᱩᱰᱤᱧ ᱢᱟᱪᱷᱟ ᱨᱳᱜᱽ ᱟᱡᱟᱨ ᱠᱚ ᱦᱩᱭᱩᱜᱼᱟ᱾ ᱚᱱᱟ ᱠᱚ ᱦᱚᱸ ᱛᱚ ᱴᱮᱠᱟᱣ ᱫᱟᱨᱟᱢ ᱦᱩᱭᱩᱜᱼᱟ᱾ ᱦᱩᱸ ᱞᱟᱦ-ᱞᱟᱦᱟ ᱛᱮᱫᱚ ᱠᱤ ᱨᱟᱱ ᱛᱟᱦᱮᱸ ᱠᱟᱱᱟ?
ᱵᱟᱝ ᱵᱟᱝ ᱛᱚᱠᱷᱚᱱ ᱫᱚ ᱚᱱᱟ ᱠᱚᱡ ᱛᱮᱜᱮ ᱠᱚ ᱩᱝᱠᱩ ᱠᱩ ᱵᱮᱥ ᱠᱚ ᱢᱟᱱᱮ ᱟᱠᱚ ᱛᱮᱫᱚ ᱠᱚ ᱥᱟᱢᱵᱲᱟᱣ ᱠᱟᱜ ᱛᱟᱦᱮᱸᱜᱼᱟ᱾
ᱴᱷᱤᱠ
ᱚᱱᱟ ᱠᱚ ᱢᱚᱫᱷᱮ ᱜᱮ ᱩᱝᱠᱩ ᱠᱚ ᱵᱟᱲᱟᱭᱟ ᱡᱮ ᱱᱤᱭᱟᱹ ᱠᱚᱡ ᱛᱮ ᱴᱷᱤᱠᱚᱜᱼᱟ᱾ ᱟᱨ ᱱᱮᱛᱟᱨ ᱠᱚᱨᱮ ᱫᱚᱠᱚ ᱢᱮᱛᱟᱢᱟ, ᱞᱳ ᱲᱩᱣ ᱠᱟᱱᱟᱢ ᱠᱷᱚᱱᱚᱜ ᱵᱟᱝᱟ ᱥᱮ᱾ ᱛᱟᱨ ᱫᱚ ᱟᱢ ᱠᱚ ᱢᱮᱛᱟᱢᱟ ᱞᱩᱲᱩᱣ ᱠᱟᱱᱟᱢ ᱚᱠᱷᱚᱱᱚ ᱚᱱᱟ ᱠᱚᱡ ᱨᱮᱜᱮ ᱢᱮᱱᱟᱢᱟ᱾
ᱴᱷᱤᱠ
ᱠᱷᱚᱱᱟᱜ ᱦᱚᱨ ᱨᱮᱱᱜᱮ ᱮᱛᱚ ᱫᱟᱨᱮ ᱠᱚ ᱛᱟᱦᱮᱸ ᱠᱟᱱᱟ ᱩᱝᱠᱩ ᱵᱟᱢ ᱫᱟᱨᱮᱭ ᱟᱠᱚᱣᱟ ᱡᱟ ᱠᱚ ᱠᱟᱹᱢᱤ ᱟᱠᱟᱫᱟ᱾
ᱦᱮᱸ ᱥᱟᱹᱨᱤ ᱠᱟᱛᱷᱟ ᱜᱮ ᱩᱱᱠᱩ ᱫᱚ ᱟᱵᱚ ᱞᱮᱠᱟ ᱫᱚ ᱱᱚᱝᱠᱟᱱᱟᱜ ᱫᱚ ᱢᱟᱱᱮ ᱥᱟᱨᱵᱷᱤᱥ ᱫᱚ ᱵᱟᱠᱚ ᱡᱚᱢ ᱪᱚ ᱠᱚᱣᱟ ᱦᱟᱯ ᱦᱟᱯᱲᱟᱢ ᱠᱚᱣᱟᱜ ᱠᱟᱛᱷᱟ ᱦᱚᱸ ᱞᱟᱹᱭ ᱦᱩᱭ ᱥᱮ ᱟᱵᱚ ᱱᱚᱜᱼᱚᱭ ᱡᱮ ᱪᱟᱥ ᱟᱵᱟᱫ ᱫᱟᱵᱚ ᱮᱢ ᱢᱟᱱᱮ ᱯᱳᱭᱞᱟᱹ ᱠᱷᱚᱱᱟᱜ ᱜᱮ ᱦᱟᱱᱮ ᱤᱭᱟᱹᱢ ᱮᱢᱟᱜ ᱠᱟᱱᱟ ᱥᱟᱨ ᱠᱚ ᱵᱤᱥ ᱠᱚᱢ ᱮᱢᱟᱜ ᱠᱟᱱᱟ ᱢᱟᱲᱟᱝ ᱛᱮᱫᱚ ᱦᱟᱱᱮ ᱜᱩᱨᱤᱡ ᱛᱮ ᱠᱷᱚᱛ ᱛᱮᱠᱚ ᱪᱟᱥ ᱟᱵᱟᱫ ᱜᱮᱭᱟ ᱠᱚ ᱚᱱᱟᱛᱮ ᱩᱱᱠᱩᱣᱟᱜ ᱦᱚᱲᱢᱚ ᱡᱤᱣᱤ ᱫᱟᱲᱮ ᱫᱚ ᱚᱱᱠᱟᱜᱮ ᱠᱮᱴᱮᱡ ᱠᱮ ᱠᱮᱴᱮᱡ ᱛᱟᱢᱵᱩᱠ ᱜᱮ ᱛᱟᱦᱮᱸ ᱛᱟᱦᱮᱸ ᱠᱟᱱ ᱛᱟᱠᱚᱣᱟ ᱟᱨ ᱱᱮᱛᱟᱨ ᱫᱚ ᱟᱵᱚ ᱫᱚ ᱦᱟᱱᱮ ᱡᱷᱟᱹᱯ ᱚᱛᱚ ᱡᱤᱱᱤᱥ ᱨᱮᱜᱮ ᱦᱟᱱᱟ ᱵᱮ ᱵᱟᱹᱲᱤᱡᱟᱜ ᱠᱚ ᱢᱮᱥᱟ ᱦᱮᱱᱟᱜᱼᱟ
ᱦᱮᱸ ᱢᱤᱫ ᱜᱷᱟᱹᱲᱤᱡ ᱵᱟᱢ ᱮᱢᱟᱜ ᱠᱷᱟᱡ ᱜᱮ ᱦᱟᱱᱮ ᱦᱩᱲᱩ ᱵᱟᱝ ᱦᱳᱭᱳᱜ ᱛᱟᱢᱟ
ᱵᱟᱠᱚ ᱞᱟᱹᱭ-ᱟ ᱜᱤᱫᱽᱨᱟᱹ ᱡᱩᱫᱤ ᱡᱩᱫᱤ ᱴᱤᱭᱩᱥᱚᱱ ᱵᱟᱢ ᱮᱢᱟᱭᱟ ᱚᱞᱚᱜ ᱯᱟᱲᱦᱟᱣ ᱵᱟᱭ ᱥᱮᱬᱟ ᱫᱟᱲᱮᱭᱟᱜ ᱟᱭ ᱟᱨ ᱦᱳᱲᱳ ᱜᱟᱹᱪᱷᱤ ᱨᱮ ᱡᱩᱫᱤ ᱥᱟᱨᱜᱮ ᱡᱩᱫᱤ ᱵᱟᱢ ᱮᱢᱟᱜ-ᱟ ᱚᱱᱟ ᱜᱟᱹᱦᱩᱲ ᱫᱟᱨᱮ ᱦᱚᱸ ᱦᱳᱲᱳ ᱫᱚ ᱵᱟᱝ ᱡᱚᱜᱼᱟ
ᱵᱟᱝ ᱜᱮ ᱥᱟᱹᱨᱤᱜᱮ
ᱛᱟᱦᱚᱞᱮ
ᱟᱞᱮ ᱚᱱᱛᱮ ᱟᱯᱮ ᱥᱮᱫ ᱦᱚᱸ ᱪᱟᱞᱟᱣ ᱦᱩᱭᱩᱜ ᱜᱮᱭᱟ ᱦᱩᱲᱩ ᱜᱮᱡ ᱜᱟᱹᱰᱤ ᱛᱮᱞᱮ ᱪᱟᱞᱟᱜᱼᱟ ᱚᱱᱛᱮ ᱦᱩᱲᱩ ᱜᱮᱡ
ᱴᱷᱤᱠ ᱜᱮᱭᱟ ᱦᱤᱡᱩᱜ ᱯᱮ ᱦᱮᱡ ᱠᱟᱛᱮᱫ ᱟᱵᱚ ᱦᱚᱸ ᱱᱚᱝᱠᱟᱱᱟᱜ ᱟᱨᱚ ᱵᱚᱱ ᱫᱩᱲᱩᱵ ᱫᱩᱯᱲᱩᱵ ᱠᱟᱛᱮ ᱵᱚᱱ ᱨᱚᱯᱚᱲ ᱢᱤᱫᱚᱜᱼᱟ ᱥᱮ ᱵᱟᱝ
ᱦᱮᱸ ᱦᱮᱸ ᱱᱤᱭᱟᱹ ᱫᱚ ᱟᱵᱚᱣᱟᱜ ᱥᱟᱱᱛᱟᱞᱤ ᱢᱟᱱᱮ ᱢᱮᱱᱠᱷᱟᱡ ᱫᱚ ᱟᱹᱰᱤ ᱵᱷᱟᱹᱜᱤ ᱜᱮ ᱠᱟᱹᱢᱤ ᱦᱚᱨᱟ ᱪᱟᱞᱟᱜᱱᱟ ᱤᱧᱟᱹᱜ ᱠᱷᱚᱱ ᱫᱚ ᱡᱮ ᱱᱚᱝᱠᱟ ᱡᱟᱦᱱᱟᱜ ᱟᱵᱚᱣᱟᱜ ᱵᱷᱟᱥᱟ ᱠᱚ ᱰᱮᱵᱷᱞᱚᱯ ᱫᱟ ᱚᱸᱰᱮ ᱦᱚᱸ ᱠᱚ ᱥᱟᱞᱮᱭᱮᱫ ᱵᱚᱱᱟ ᱡᱮ ᱵᱟᱹ ᱠᱚ ᱢᱮᱱᱫᱟ ᱡᱮ ᱩᱱᱠᱩ ᱫᱚ ᱵᱷᱮᱜᱟᱨ ᱜᱮᱭᱟ ᱠᱚ
ᱟᱵᱚᱱᱟᱜ ᱡᱷᱚᱛᱚ ᱫᱤᱥᱚᱢ ᱱᱚᱣᱟ ᱯᱟ ᱯᱟᱠᱟᱲ ᱠᱚᱨᱮ ᱡᱟᱦᱟᱸ ᱠᱚᱨᱮᱱᱟᱜ ᱠᱟᱱᱟ ᱡᱷᱚᱛᱚ ᱦᱚᱲᱟᱜ ᱨᱚᱲ ᱡᱚᱠᱷᱚᱱ ᱚᱱᱟ ᱢᱤᱫ ᱴᱷᱮᱱ ᱢᱤᱫ ᱴᱷᱮᱱ ᱴᱷᱟᱶᱮ ᱧᱟᱢᱫᱟᱭ ᱟᱹᱰᱤ ᱠᱤᱪᱷᱩ ᱢᱤᱫᱴᱤᱝ ᱡᱤᱱᱤᱥ ᱚᱸᱰᱮ ᱢᱤᱫᱴᱤᱝ ᱥᱟᱢᱴᱟᱜ ᱠᱟᱱᱟ ᱴᱷᱤᱠ ᱜᱮᱭᱟ
ᱦᱮᱸ ᱥᱟᱢᱴᱟᱜ ᱢᱟ ᱛᱷᱚᱲᱟ ᱟᱫᱚᱢ ᱥᱮᱫ ᱫᱚ ᱛᱷᱚᱲᱟ ᱵᱷᱮᱜᱟᱨ ᱵᱷᱮᱜᱟᱨ ᱠᱚᱨᱮ ᱟᱞᱮ ᱥᱮᱫ ᱫᱚ ᱡᱮᱢᱚᱱ ᱵᱩᱥᱩᱜ ᱠᱚᱡ ᱫᱚᱠᱚ ᱞᱟᱹᱭ- ᱟ ᱤᱭᱟᱹ ᱚᱱᱮ ᱟᱹᱲ ᱞᱟᱹᱭ ᱟ ᱵᱩᱥᱩᱜ ᱟᱵᱟᱨ ᱟᱫᱚᱢ ᱟᱫᱚᱢ ᱴᱷᱮᱱ ᱫᱚᱠᱚ ᱢᱮᱱᱟ ᱵᱩᱥᱩᱜ ᱟᱫᱚᱢ ᱴᱷᱮᱱ ᱠᱚ ᱢᱮᱱᱟ ᱠᱷᱚᱲ
ᱦᱚᱲ ᱦᱚ ᱠᱚᱲ ᱮ ᱚᱠᱚᱭ ᱚᱠᱟ ᱨᱮ ᱨᱚᱲ ᱢᱟ
ᱦᱮᱸ ᱛᱷᱚᱲᱟ ᱵᱷᱮᱜᱟᱨ ᱵᱷᱮᱜᱟᱨ ᱧᱚᱜ ᱜᱮᱭᱟ
ᱮᱦ ᱛᱟᱦᱚᱞᱮ ᱱᱟᱯᱟᱭ ᱜᱮ ᱛᱟᱦᱮᱱ ᱛᱟᱦᱮᱱ ᱢᱮ ᱛᱟᱦᱚᱞᱮ ᱴᱷᱤᱠᱜᱮᱭᱟ ᱡᱟᱹᱱᱤᱡ ᱤᱧᱟᱹᱜ ᱠᱟᱛᱷᱟ ᱨᱚᱲ ᱠᱚ ᱡᱩᱫᱤᱢ ᱠᱩᱥᱤ ᱠᱟᱜ ᱠᱷᱟᱡ
ᱦᱮᱸ ᱢᱚᱡᱽᱜᱮ ᱢᱚᱡᱽᱜᱮ ᱱᱟᱯᱟᱭ ᱜᱮ ᱱᱟᱯᱟᱭ ᱜᱮ ᱤᱧ ᱱᱚᱝᱠᱟ ᱫᱚ ᱟᱹᱰᱤ ᱢᱚᱡᱽᱤᱧ ᱵᱩᱡᱷᱟᱹᱣ ᱠᱮᱫᱟ ᱡᱮ ᱡᱟᱦᱟᱸᱭ ᱠᱚ ᱦᱚᱲ ᱦᱚᱸ ᱟᱵ ᱟᱵᱚᱣᱟᱜ ᱢᱟᱱᱮ ᱥᱚᱢᱟᱡᱽ ᱞᱟᱹᱜᱤᱫ ᱛᱮ ᱱᱚᱝᱠᱟ ᱛᱷᱚᱲᱠᱚᱡ ᱠᱚ ᱵᱷᱟᱵᱽᱱᱟ ᱪᱤᱱᱛᱟᱹᱭ ᱫᱟ ᱡᱮ ᱠᱚ ᱠᱟᱹᱢᱤ ᱞᱟᱹᱜᱤᱫᱚᱜ ᱠᱟᱱᱟ ᱥᱮᱠᱚ ᱠᱟᱹᱢᱤ ᱠᱟᱹᱢᱤᱫᱟ
ᱦᱮᱸ ᱥᱩᱫᱩ ᱠᱚ ᱚᱱᱟ ᱚᱱᱟ ᱥᱟᱶᱛᱮ ᱟᱹᱛᱩ ᱚᱲᱟᱜ ᱨᱮᱦᱚᱸ ᱵᱟᱹᱵᱩ ᱢᱟᱹᱭ ᱛᱟᱠᱚ ᱡᱟᱦᱟᱸ ᱟᱵᱚᱱᱟᱜ ᱡᱟᱱᱟᱢ ᱟᱲᱟᱝ ᱥᱮ ᱡᱟᱱᱟᱢ ᱨᱚᱲᱛᱮ ᱡᱟᱦᱟᱸ ᱛᱮᱠᱚ ᱚᱞᱚᱜ ᱯᱟᱲᱦᱟᱣ ᱥᱮᱪᱮᱫ ᱫᱟᱲᱮᱭᱟᱜ ᱟᱠᱚ ᱚᱱᱟ ᱨᱮᱱᱟᱜ ᱦᱚᱸ ᱟᱞᱮ ᱜᱟᱶᱛᱟ ᱯᱟᱦᱴᱟ ᱠᱷᱚᱱᱟᱜ ᱠᱩᱨᱩᱢᱩᱴᱩ ᱠᱚᱫᱚ ᱢᱮᱱᱟᱜᱼᱟ
ᱟᱪᱪᱷᱟ
ᱱᱚᱜ-ᱚᱭ ᱦᱩᱞ ᱢᱟᱦᱟ ᱦᱤᱡᱩᱜ ᱠᱟᱱᱟ ᱱᱚᱣᱟ ᱨᱮ ᱚᱱᱚᱲᱦᱮᱸ ᱚᱱᱚᱲᱦᱮᱸ ᱞᱮᱹᱭ ᱞᱟᱜᱽᱲᱮ ᱥᱮᱨᱮᱧ ᱦᱮᱯᱨᱟᱣ ᱚᱱᱟ ᱥᱟᱶᱛᱮ ᱡᱟᱦᱟᱸ ᱵᱤᱨᱵᱟᱱᱴᱟ ᱥᱤᱫᱩᱠᱟᱹᱱᱩ ᱤᱫᱤ ᱠᱟᱛᱮᱫ ᱩᱱᱠᱤᱱᱟᱜ ᱢᱤᱫᱵᱟᱨ ᱠᱟᱛᱷᱟ ᱨᱚᱲᱼᱨᱚᱯᱚᱲ ᱱᱚᱝᱠᱟ ᱠᱟᱛᱮᱫ ᱜᱮᱛᱚ ᱟᱵᱚᱱᱟᱜ ᱥᱟᱶᱛᱟ ᱫᱚ ᱞᱟᱦᱟ ᱤᱫᱤ ᱦᱩᱭᱩᱜᱼᱟ
ᱟᱵᱮᱱ ᱫᱚ ᱛᱚᱵᱮ ᱢᱟᱪᱮᱫ ᱠᱚ ᱠᱟᱱᱟ ᱵᱮᱱ ᱥᱮ
ᱢᱤᱫ ᱥᱳᱢᱳᱭ ᱫᱚᱢ